ᱦᱚᱸ ᱞᱮᱫᱟ ᱮᱱᱟᱝ ᱯᱷᱳᱱ ᱜᱮᱫ ᱮᱱᱟ ᱟᱫᱚ ᱦᱟᱸᱜ ᱵᱟᱞᱟᱝ ᱨᱚᱯᱚᱲ ᱯᱩᱨᱟᱹᱣ ᱫᱟᱲᱮᱭᱟᱫᱟ᱾ ᱮᱱᱟ ᱡᱟᱦᱟᱸ ᱠᱚ ᱠᱟᱛᱷᱟᱢ ᱠᱩᱞᱤᱧ ᱠᱟᱱ ᱛᱟᱦᱮᱸᱫ ᱪᱮᱫ ᱠᱟᱛᱷᱟᱢ ᱞᱟᱹᱭᱟᱹᱧ ᱠᱟᱱ ᱛᱟᱦᱮᱸᱫ ᱢᱟᱥᱮ ᱪᱮᱫ ᱠᱟᱛᱢ ᱠᱩᱞᱤᱧ ᱠᱟᱱ ᱛᱟᱦᱮᱸᱫ?
ᱦᱳᱭ ᱛᱚᱞᱮ ᱡᱚᱠᱷᱚᱱ ᱟᱡᱚᱫᱤᱭᱟᱹ ᱵᱩᱨᱩ ᱥᱮᱸᱫᱽᱨᱟ ᱡᱚᱠᱷᱚᱱ ᱵᱚᱱ ᱪᱟᱞᱟᱜ ᱠᱟᱱᱟ᱾ ᱦᱳᱭ ᱥᱮ ᱡᱟᱦᱟᱸᱭ ᱠᱚᱨᱮᱱ ᱮᱲᱟ ᱠᱚ ᱦᱮᱱᱟᱜ ᱠᱚᱣᱟ ᱩᱱᱠᱩ ᱫᱚ ᱢᱟᱱᱮ ᱟᱠᱚᱨᱮᱱ ᱟᱠᱚᱨᱮᱱ ᱮᱲᱟ ᱠᱚᱣᱟᱜ ᱢᱮ ᱡᱟᱦᱟᱸ ᱞᱮᱸᱜᱟᱛᱤ ᱨᱮᱱᱟᱜ ᱡᱟᱦᱟᱸ ᱢᱮᱨᱮᱫ ᱥᱟᱠᱟᱢ ᱚᱱᱟ ᱫᱚ ᱵᱚᱡ ᱠᱟᱛᱮᱫ ᱠᱚ ᱤᱫᱤᱭ ᱜᱮᱭᱟ ᱦᱳᱭᱥᱮ᱾ ᱟᱨ ᱱᱚᱜ ᱱᱚᱶᱟ ᱵᱚᱡ ᱨᱮᱱᱟᱜ ᱢᱟᱱᱮ ᱠᱟᱨᱚᱱ ᱜᱮ ᱪᱮᱫ ᱟᱨ ᱱᱚᱣᱟ ᱪᱮᱫ ᱠᱷᱟᱹᱛᱤᱨ ᱠᱚ ᱵᱚᱡ ᱜᱮᱭᱟ? ᱟᱨ ᱱᱚᱣᱟ ᱠᱤ ᱵᱚᱡ ᱜᱮ ᱞᱟᱜᱟᱜᱼᱟ ᱥᱮ ᱵᱟᱝ ᱵᱚᱡ ᱨᱮᱦᱚᱸ ᱜᱟᱱᱚᱜᱼᱟ ᱚᱱᱟ ᱫᱚ ᱪᱮᱫ ᱪᱮᱫ ᱞᱮᱠᱟ ᱵᱮᱯᱟᱨ ᱱᱚᱣᱟ ᱜᱮ ᱠᱟᱹᱴᱤᱡ ᱡᱩᱫᱤ ᱞᱟᱹᱭ ᱞᱮᱠᱷᱟᱱ ᱟᱹᱰᱤᱜ ᱜᱮ ᱵᱷᱟᱞᱮ ᱠᱚᱜᱼᱟ᱾
ᱟᱪᱪᱷᱟ ᱵᱚᱠᱚᱧ ᱟᱹᱰᱤ ᱡᱚᱛᱷᱟᱛ ᱠᱩᱯᱞᱤᱢ ᱫᱚᱦᱚ ᱟᱠᱟᱫᱼᱟ ᱤᱧ ᱴᱷᱮᱱ᱾ ᱟᱵᱚ ᱵᱚᱱ ᱟᱵᱚᱣᱟᱜ ᱥᱮᱨᱣᱟ ᱞᱮᱠᱟᱛᱮ ᱢᱮᱱᱟᱜ ᱟᱠᱟᱫ ᱜᱮᱭᱟ ᱦᱮᱸ ᱡᱟᱦᱟᱸᱭ ᱡᱩᱫᱤ ᱠᱚ ᱵᱚᱸᱜᱟ ᱛᱟᱞᱟᱜᱼᱟ ᱥᱮ ᱜᱚᱡ ᱜᱩᱨᱩ ᱛᱟᱭᱱᱚᱢ ᱫᱚ ᱴᱷᱤᱠ ᱜᱮᱭᱟ᱾ ᱡᱟᱦᱟᱸᱭᱟᱜ ᱛᱤᱨᱤ ᱡᱩᱨᱤ ᱠᱟᱣᱱᱟ ᱩᱱᱠᱩᱣᱟᱜ ᱢᱮᱲᱮᱫ ᱥᱟᱠᱚᱢ ᱫᱚ ᱛᱩᱫ ᱜᱤᱰᱤ ᱠᱟᱜ ᱛᱟᱠᱚᱣᱟ ᱩᱱᱠᱩ ᱫᱚ ᱦᱟᱸᱜ ᱨᱟᱺᱰᱤ ᱢᱮᱱᱛᱮ ᱟᱫᱚ ᱠᱚ ᱞᱮᱠᱷᱟᱜᱼᱟ᱾ ᱦᱮᱸ ᱟᱫᱚ ᱡᱟᱦᱟᱸᱭ ᱡᱩᱨᱤ ᱥᱤᱠᱲᱤ ᱛᱮᱠᱚ ᱛᱚᱞ ᱟᱠᱟᱱᱟ ᱡᱟᱦᱟᱸᱭ ᱠᱚ ᱵᱟᱦᱩᱜ ᱟᱠᱟᱣᱱᱟ᱾ ᱟᱫᱚ ᱩᱱᱠᱩ ᱥᱮᱸᱫᱽᱨᱟ ᱠᱚ ᱪᱟᱞᱟᱜ ᱠᱷᱟᱱ ᱫᱚ ᱦᱟᱸᱜ ᱥᱮᱫᱟᱭ ᱡᱩᱜ ᱨᱮᱫᱚ ᱪᱮᱫ ᱵᱤᱨᱵᱩᱨᱩ ᱠᱚ ᱫᱟᱲᱮ ᱮ ᱞᱟᱴᱟ ᱜᱮ ᱛᱟᱦᱮᱸ ᱠᱟᱱᱟ ᱫᱚᱢᱮ ᱵᱤᱨ ᱡᱷᱟᱲ ᱠᱚ ᱛᱟᱦᱮᱸᱠᱟᱱᱟ ᱫᱟᱨᱮ ᱱᱟᱹᱲᱤ ᱠᱚᱛᱮ ᱫᱚᱢᱮ ᱞᱟᱴᱟ ᱛᱟᱦᱮᱸ ᱠᱟᱱᱟ ᱟᱫᱚ ᱚᱱᱟ ᱨᱮᱫᱚ ᱩᱱ ᱥᱚᱢᱚᱭ ᱫᱚ ᱠᱩᱞ ᱵᱟᱱᱟ ᱠᱚᱦᱚᱸ ᱠᱚ ᱛᱟᱦᱮᱱ ᱛᱟᱦᱮᱸᱫ᱾ ᱦᱩᱸ᱾ ᱟᱹᱰᱤ ᱜᱟᱱ ᱡᱤᱵᱼᱡᱤᱭᱟᱹᱞᱤ ᱠᱚ ᱛᱟᱦᱮᱸᱠᱟᱱᱟ ᱚᱱᱟᱛᱮ ᱚᱱᱠᱟᱱ ᱵᱤᱨ ᱠᱚ ᱠᱚ ᱥᱮᱸᱫᱽᱨᱟᱭ ᱛᱟᱦᱮᱸᱫ ᱟᱨ ᱚᱱᱟ ᱠᱚᱨᱮ ᱫᱚ ᱡᱤᱵᱽ ᱡᱤᱭᱟᱹᱞᱤ ᱠᱚᱦᱚᱸ ᱱᱩᱠᱩ ᱠᱩᱞᱟᱹᱭ ᱠᱚ ᱛᱚ ᱟᱹᱰᱤ ᱟᱹᱰᱤ ᱜᱟᱱ ᱠᱚ ᱧᱟᱢᱚᱜ ᱛᱟᱦᱮᱸᱫ ᱚᱱᱟ ᱠᱚᱨᱮ ᱫᱚ ᱚᱱᱟ ᱠᱷᱟᱹ ᱛᱚ ᱚᱱᱟ ᱠᱚ ᱫᱤᱥᱩᱣᱟᱹ ᱟᱛᱮᱫ ᱠᱚ ᱥᱮᱸᱫᱽᱨᱟᱭ ᱛᱟᱦᱮᱸᱫ ᱟᱫᱚ ᱡᱟᱛᱮ ᱚᱱᱟ ᱢᱟᱠᱚ ᱪᱟᱞᱟᱜ ᱜᱮᱭᱟ ᱵᱚᱛᱚᱨᱟᱱ ᱜᱮᱭᱟ ᱟᱫᱚ ᱚᱸᱰᱮ ᱠᱷᱚᱱ ᱯᱟᱞᱮᱱ ᱵᱮᱥᱛᱮ ᱨᱩᱣᱟᱹᱲ ᱫᱟᱲᱮᱭᱟᱜᱼᱟᱭ ᱥᱮ ᱵᱟᱭ ᱨᱩᱣᱟᱹᱲ ᱫᱟᱲᱮᱭᱟᱜ ᱟᱭ ᱦᱮᱸ ᱚᱱᱟ ᱠᱷᱟᱹᱛᱤᱨ ᱛᱮ ᱟᱡᱤᱡ ᱮᱨᱟᱣᱟᱜ ᱮ ᱢᱮᱲᱦᱮᱫ ᱥᱟᱠᱟᱚᱢ ᱫᱚᱭ ᱤᱫᱤ ᱛᱚᱨᱟᱭᱟ ᱚᱱᱟᱛᱮ ᱟᱡ ᱫᱤᱞ ᱫᱟᱲᱮ ᱧᱟᱢᱟᱭ᱾ ᱡᱮ ᱵᱟᱝᱼᱟ ᱤᱧᱤᱡ ᱦᱚᱸ ᱚᱲᱟᱜ ᱨᱮ ᱢᱤᱫᱴᱮᱱ ᱛᱤᱨᱤ ᱦᱮᱱᱟᱜ ᱠᱟᱭ ᱛᱤᱧᱟ᱾ ᱩᱱᱤ ᱠᱷᱟᱹᱛᱤᱨ ᱛᱮ ᱤᱧ ᱫᱚ ᱨᱩᱣᱟᱹᱲᱤᱧ ᱦᱩᱭᱩᱜ ᱜᱮᱭᱟ, ᱩᱱᱤ ᱥᱮᱸᱫᱽᱨᱟ ᱠᱟᱨ ᱠᱟᱨᱮ ᱩᱱᱤ ᱫᱚ ᱫᱤᱞ ᱫᱟᱲᱮ ᱧᱟᱢᱟᱭ᱾
ᱟᱪᱪᱷᱟ ᱟᱪᱪᱷᱟ ᱟᱪᱷᱟ᱾ ᱦᱮᱸ ᱱᱚᱣᱟᱢ ᱞᱟᱹᱭ ᱠᱮᱫᱟ ᱟᱹᱰᱤ ᱢᱚᱸᱡᱽ ᱤᱧ ᱵᱩᱡᱷᱟᱹ ᱱᱚᱣᱟ ᱨᱮᱱᱟᱜ ᱛᱮᱞᱟᱢ ᱮᱢᱟ ᱫᱤᱧ ᱛᱮ, ᱱᱚᱣᱟ ᱜᱮ ᱟᱹᱰᱤ ᱱᱟᱯᱟᱭ ᱾
ᱦᱩᱸ ᱟᱨ ᱵᱟᱠᱚ ᱧᱮᱞᱚᱜ ᱜᱮᱭᱟ ᱴᱷᱤᱠ ᱜᱮᱭᱟ᱾ ᱡᱮ ᱚᱸᱰᱮ ᱦᱟᱸᱜ ᱡᱟᱦᱟᱸᱭ ᱥᱮᱸᱫᱽᱨᱟ ᱠᱟᱨᱟ ᱠᱚᱠᱚ ᱪᱟᱞᱟᱜᱼᱟ ᱚᱱᱟ ᱫᱚ ᱟᱹᱰᱤ ᱢᱟᱱᱮ ᱵᱟᱠᱚ ᱢᱟᱱᱟᱣ ᱵᱟᱛᱟ ᱠᱚᱣᱟ ᱚᱱᱟ ᱥᱮᱸᱫᱽᱨᱟ ᱠᱟᱨᱠᱟ ᱪᱟᱞᱟᱜ ᱨᱮ᱾ ᱡᱟᱦᱟᱸᱭ ᱥᱮᱸᱫᱽᱨᱟ ᱠᱟᱨᱠᱚ ᱠᱚ ᱪᱟᱞᱟᱜᱼᱟ, ᱚᱸᱰᱮ ᱫᱚ ᱵᱟᱠᱚ ᱚᱥᱟᱜᱩᱱ ᱞᱮᱠᱟ ᱚᱱᱠᱟᱱᱟᱜ ᱵᱟᱠᱚ ᱠᱟᱹᱢᱤᱭᱟ ᱾ ᱵᱟ ᱢᱟᱱᱟᱣ ᱵᱟᱛᱟ ᱠᱚᱣᱟ ᱡᱟᱦᱟᱱᱟᱜ ᱵᱟᱠᱚ ᱞᱟᱹᱭᱟ ᱠᱚᱣᱟ᱾ ᱡᱮ ᱱᱟᱯᱟᱭ ᱛᱮᱜᱮ ᱠᱚ ᱵᱷᱮᱡᱟ ᱠᱚᱣᱟ ᱪᱮᱫᱟᱜ ᱥᱮ ᱵᱤᱨ ᱵᱩᱨᱩ ᱠᱚ ᱪᱟᱞᱟᱜ ᱠᱟᱱᱟ ᱢᱟᱱᱟ ᱵᱟᱫᱷᱟ ᱫᱚ ᱟᱹᱰᱤ ᱨᱮᱭᱟᱜ ᱚᱥᱟᱹᱜᱩᱱ ᱱᱟᱜ ᱢᱤᱫᱴᱮᱱ ᱠᱟᱛᱷᱟ ᱠᱟᱱᱟ ᱴᱷᱤᱠ ᱜᱮᱭᱟ᱾ ᱡᱟᱦᱟᱱᱟᱜ ᱵᱤᱯᱚᱫ ᱠᱚ ᱦᱩᱭ ᱫᱟᱲᱮᱭᱟᱜ ᱛᱟᱭᱟ, ᱡᱟᱦᱱᱟᱜ ᱜᱷᱚᱴᱚᱱ ᱠᱚ ᱜᱷᱚᱴ ᱴᱟᱣ ᱫᱟᱲᱮᱭᱟᱜᱼᱟ ᱚᱱᱠᱟᱱᱟᱜ ᱟᱡᱟᱜ ᱡᱤᱣᱤ ᱦᱚᱲᱢᱚ ᱠᱚ ᱠᱷᱚᱛᱤ ᱫᱟᱲᱮᱭᱟᱜ ᱛᱟᱭᱟ᱾ ᱚᱱᱟ ᱠᱷᱟᱹᱛᱤᱨ ᱛᱮ ᱵᱟᱠᱚ ᱢᱟᱱᱟᱣ ᱵᱟᱫᱟ ᱠᱚᱣᱟ ᱥᱮᱸᱫᱽᱨᱟ ᱪᱟᱞᱟᱜ, ᱥᱮᱸᱫᱽᱟ ᱪᱟᱞᱟᱜ ᱠᱚ ᱠᱚᱲᱟ ᱠᱚᱫᱚ᱾
ᱟᱪᱪᱷᱟ ᱟᱪᱪᱷᱟ᱾
ᱟᱫᱚ ᱵᱚᱠᱚᱧ ᱟᱢ ᱫᱚ ᱥᱮᱸᱫᱨᱟ ᱠᱟᱨᱠᱟ ᱠᱚᱫᱚᱢ ᱪᱟᱞᱟᱣ ᱵᱟᱲᱟ ᱟᱠᱟᱱᱟ ᱥᱮ ᱵᱟᱝ-ᱟ?
ᱦᱮᱸ ᱥᱮᱸᱫᱽᱨᱟ ᱠᱟᱨᱠᱟ ᱫᱚ ᱪᱟᱞᱟᱣ ᱦᱩᱭ ᱠᱟᱱᱟ ᱾ ᱡᱟᱦᱟᱸ ᱢᱟᱨᱟᱝ ᱢᱟᱨᱟᱝ ᱥᱮᱸᱫᱽᱨᱟ ᱠᱚᱫᱚ ᱵᱟᱝ ᱚᱱᱮ ᱡᱮ ᱪᱷᱳᱴᱳ ᱠᱷᱟᱴᱳ ᱥᱮᱸᱫᱽᱨᱟ ᱠᱚ, ᱠᱩᱞᱟᱹᱭ ᱜᱚᱡ, ᱨᱩᱰᱟᱹ ᱜᱚᱡ, ᱥᱩᱠᱨᱤ ᱜᱚᱡ ᱱᱚᱜᱼᱟ ᱠᱚᱜᱮ ᱱᱤᱛ ᱫᱚ ᱪᱟᱞᱟᱣ ᱫᱚ ᱦᱩᱭ ᱠᱟᱱᱟ᱾ ᱦᱳᱭ ᱥᱮ ᱡᱮ ᱚᱱᱠᱟᱱ ᱢᱟᱨᱟᱝ ᱢᱤᱫᱴᱟᱝ ᱡᱟᱭᱜᱟ ᱢᱟᱨᱟᱝ ᱢᱤᱫᱟᱝ ᱢᱤᱫᱴᱟᱝ ᱵᱤᱨ ᱚᱱᱟ ᱠᱚᱫᱚ ᱵᱟᱞᱮ ᱪᱟᱣ ᱟᱠᱟᱱᱟ, ᱩᱱᱠᱩ ᱥᱩᱠᱨᱤ ᱠᱚᱦᱚᱸ ᱡᱚᱠᱷᱚᱱ ᱟᱞᱮ ᱱᱟᱹᱭ ᱛᱮ ᱡᱚᱠᱷᱚᱱ ᱠᱚ ᱦᱤᱡᱩᱜ ᱜᱮᱭᱟ, ᱚᱱᱟ ᱞᱟᱴᱟ ᱠᱚᱨᱮ ᱠᱚ ᱛᱟᱦᱮᱱ ᱜᱮᱭᱟ, ᱵᱟᱥᱟᱜ ᱜᱮᱭᱟ ᱠᱚ ᱚᱱᱟ ᱥᱩᱢᱚᱭ ᱜᱮ ᱚᱱᱟ ᱠᱚᱨᱮ ᱪᱟᱞᱟᱜᱼᱟ ᱩᱱᱠᱩ ᱥᱮᱸᱫᱽᱨᱟ ᱞᱟᱹᱜᱤᱫ ᱟᱨ ᱵᱟᱠᱷᱟᱱ ᱫᱚ ᱠᱩᱞᱟᱹᱭ ᱠᱚᱠᱚ ᱛᱟᱦᱮᱱ ᱜᱮᱭᱟ ᱱᱟᱹᱭ ᱠᱚᱨᱮ ᱩᱱᱠᱩ ᱥᱮᱸᱫᱽᱨᱟ ᱟᱨ ᱵᱟᱝᱠᱷᱟᱱ ᱱᱩᱠᱩ ᱡᱟᱦᱟᱭ ᱨᱩᱰᱟᱹ ᱠᱚᱠᱚ ᱦᱤᱡᱩᱜ ᱜᱮᱭᱟ ᱟᱨᱠᱤ ᱚᱲᱟᱜ ᱯᱟᱥᱮ ᱠᱚᱦᱚᱸ ᱦᱤᱡᱩᱜ ᱜᱮᱭᱟ ᱩᱱᱠᱩ ᱨᱩᱰᱟᱹ ᱠᱚᱞᱮ ᱡᱷᱟᱞᱤ ᱠᱚ ᱜᱮᱭᱟ ᱟᱨᱠᱤ ᱡᱟᱞ ᱠᱚᱛᱮ ᱯᱟᱥᱤ ᱠᱚᱛᱮ᱾
ᱟᱪᱪᱷᱟ ᱟᱪᱪᱷᱟ ᱵᱚᱠᱚᱧ ᱟᱨ ᱱᱩᱠᱩ ᱤᱭᱟᱹ ᱵᱟᱦᱟ ᱵᱟᱥᱠᱮ ᱡᱟᱦᱟᱸ ᱥᱮᱸᱫᱽᱨᱟ ᱠᱚ ᱞᱟᱹᱭ ᱫᱚ ᱟᱵᱚᱣᱟᱜ ᱥᱮᱨᱣᱟ ᱨᱮ ᱡᱟᱦᱟᱸ ᱢᱮᱱᱟᱜᱼᱟ, ᱵᱟᱦᱟ ᱵᱟᱥᱠᱮ ᱥᱮᱸᱫᱽᱨᱟ ᱟᱫᱚ ᱵᱟᱦᱟ ᱵᱟᱥᱠᱮ ᱥᱚᱢᱚᱭ, ᱵᱟᱥᱠᱮ ᱦᱤᱞᱳᱜ ᱫᱚ ᱟᱯᱮ ᱫᱚᱯᱮ ᱥᱮᱫᱽᱨᱟ ᱯᱮ ᱪᱟᱞᱟᱜ ᱜᱮᱭᱟ ᱥᱮ ᱵᱟᱝ ᱵᱚᱠᱚᱧ ᱛᱟᱦᱞᱮ?
ᱟᱞᱤᱧ ᱫᱚ ᱫᱟᱫᱟ ᱛᱟᱦᱚᱞᱮ ᱚᱱᱠᱟ ᱫᱚ ᱵᱟᱹᱧ ᱟᱸᱡᱚᱢ ᱟᱠᱟᱫᱟ ᱥᱮ ᱚᱱᱠᱟ ᱫᱚ ᱵᱟᱹᱧ ᱧᱮᱞ ᱠᱟᱫᱟ ᱾ ᱡᱮ ᱚᱱᱠᱟ ᱵᱟᱥᱠᱮ ᱦᱤᱞᱳᱜ ᱚᱱᱠᱟ ᱥᱮᱸᱫᱽᱨᱟ ᱥᱮ ᱪᱮᱫ ᱚᱱᱠᱟ ᱫᱚ ᱵᱟᱝ ᱦᱩᱭ ᱵᱟᱲᱟ ᱠᱟᱱᱟ᱾ ᱟᱨ ᱧᱮᱞ ᱦᱚᱸ ᱵᱟᱹᱧ ᱧᱮᱞ ᱟᱠᱟᱫᱟ ᱟᱨ ᱱᱚᱝᱠᱟᱱ ᱠᱟᱛᱷᱟ ᱫᱚ ᱟᱸᱡᱚᱢ ᱦᱚᱭ ᱛᱚ ᱵᱟᱹᱧ ᱟᱸᱡᱚᱢ ᱟᱠᱟᱫᱟ ᱱᱚᱣᱟᱜᱮ ᱯᱳᱭᱞᱳᱧ ᱟᱸᱡᱚᱢ ᱠᱮᱫᱟ ᱫᱟᱫᱟ ᱟᱢ ᱴᱷᱮᱱ ᱜᱮ ᱦᱳᱭ ᱥᱮ᱾
ᱟᱫᱚ ᱟᱵᱚᱣᱟᱜ ᱥᱮᱨᱣᱟ ᱞᱮᱠᱟᱛᱮ ᱦᱮᱱᱟᱜ ᱟᱠᱟᱫᱼᱟ ᱛᱚ ᱟᱵᱚ ᱫᱚ ᱦᱟᱸᱜ ᱥᱤᱠᱟᱹᱨᱤᱭᱟᱹ ᱦᱚᱲ ᱠᱟᱱᱟ ᱵᱚᱱ ᱥᱮᱸᱫᱽᱨᱟ ᱠᱟᱨᱠᱮᱛ ᱠᱟᱛᱮᱫ ᱢᱳᱵᱟᱭ ᱥᱮᱫᱟᱭ ᱡᱩᱜᱽ ᱠᱷᱚᱱ ᱜᱮ ᱟᱵᱚᱨᱮᱱ ᱦᱟᱯᱲᱟᱢ ᱠᱚᱫᱚ ᱠᱚ ᱟᱹᱥᱩᱞ ᱦᱤᱡᱩᱜ ᱠᱟᱱ ᱛᱟᱦᱮᱸᱫ, ᱚᱱᱟ ᱠᱷᱟᱹᱛᱤᱨ ᱛᱮ ᱥᱮᱸᱫᱽᱨᱟ ᱠᱟᱨᱠᱟ ᱠᱚᱫᱚ ᱠᱚ ᱪᱟᱞᱟᱜ ᱜᱮᱭᱟ ᱾ ᱟᱨ ᱵᱟᱦᱟ ᱵᱟᱥᱠᱮ ᱨᱮᱫᱚ ᱟᱵᱚ ᱫᱚ ᱵᱟᱦᱟ ᱥᱮᱸᱫᱽᱨᱟ ᱦᱮᱱᱟᱜ ᱟᱠᱟᱫᱼᱟ ᱥᱮᱱᱚᱜ ᱜᱮᱭᱟ ᱠᱚ ᱚᱱᱟ ᱫᱚ ᱧᱩᱛᱩᱢ ᱞᱮᱠᱟ ᱦᱚᱸ ᱱᱮᱛᱟᱨ ᱫᱚ ᱥᱚᱨᱠᱟᱨᱮ ᱢᱟᱱᱟᱣ ᱵᱟᱫᱷᱟ ᱟᱠᱟᱫ ᱨᱮᱦᱚᱸ ᱡᱤᱵᱽᱼᱡᱤᱭᱟᱹᱞᱤ ᱠᱚ ᱜᱚᱡ ᱮᱱ ᱨᱮᱦᱚᱸ ᱧᱩᱛᱩᱢ ᱞᱮᱠᱟᱛᱮ ᱨᱮᱦᱚᱸ ᱥᱮᱸᱫᱽᱨᱟ ᱫᱚᱠᱚ ᱪᱟᱞᱟᱜ ᱜᱮᱭᱟ᱾ ᱟᱨ ᱟᱵᱚᱣᱟᱜ ᱱᱮᱭᱟᱢ ᱱᱮᱢᱟᱪᱟᱨ ᱥᱮᱨᱣᱟ ᱨᱮ ᱢᱮᱱᱟᱜ ᱠᱟᱜᱼᱟ ᱦᱩᱸ, ᱚᱱᱟ ᱞᱮᱠᱟᱛᱮ ᱟᱫᱚ ᱧᱮᱞᱚᱜ ᱠᱟᱱᱟ ᱟᱹᱰᱤ ᱜᱟᱱ ᱴᱚᱴᱷᱟ ᱨᱮ ᱧᱮᱞᱚᱜ ᱠᱟᱱᱟ ᱚᱱᱟ ᱠᱚᱫᱚ ᱵᱟᱹᱭ ᱵᱟᱹᱭᱛᱮ ᱦᱟᱹᱯᱤᱫ ᱤᱫᱤ ᱠᱟᱱᱟ ᱵᱟᱠᱚ ᱪᱟᱞᱟᱜ ᱠᱟᱱᱟ᱾
ᱦᱳᱭ ᱦᱳᱭ᱾ ᱚᱱᱠᱟ ᱫᱚ ᱚᱱᱮ ᱛᱚ ᱟᱞᱮ ᱥᱮᱫ ᱫᱚ ᱚᱱᱠᱟ ᱫᱚ ᱵᱟᱝ ᱦᱩᱭ ᱟᱠᱟᱱᱟ ᱥᱮ ᱵᱟᱹᱧ ᱧᱮᱞ ᱠᱟᱫᱟ ᱟᱨᱠᱤ ᱾ ᱦᱳᱭ ᱛᱚ ᱟᱹᱰᱤ ᱥᱮᱫᱟᱭ ᱛᱮ ᱦᱩᱭ ᱞᱮᱱ ᱜᱮᱪᱚ ᱦᱮᱸᱥᱮ ᱟᱫᱚ
ᱦᱩᱸ
ᱱᱤᱡᱮ ᱱᱤᱡᱮ ᱧᱮᱞ ᱚᱠᱛᱚ ᱠᱷᱚᱱ ᱫᱚ ᱩᱱᱫᱚ ᱢᱟᱱᱮ ᱟᱹᱣᱨᱤᱜᱼᱟ ᱩᱱ ᱫᱚ ᱫᱤᱥᱟᱹ ᱵᱟᱹᱱᱩᱜᱼᱟ
ᱵᱚᱠᱚᱧ ᱟᱯᱮᱫ ᱫᱚ ᱛᱟᱦᱚᱞᱮ ᱥᱚᱦᱚᱨᱟᱭ ᱠᱚᱫᱚ ᱚᱠᱟᱮ ᱞᱮᱠᱟᱯᱮ ᱢᱟᱱᱟᱣᱟ ᱛᱤᱱ ᱢᱟᱦᱟ ᱛᱤᱱᱟᱹᱜ ᱢᱟᱦᱟ ᱯᱮ ᱢᱟᱱᱟᱣ ᱠᱮᱭᱟ?
ᱟᱫᱚ ᱫᱟᱫᱟ ᱟᱞᱮᱚ ᱥᱚᱦᱚᱨᱟᱭ ᱠᱚᱫᱚ ᱟᱹᱰᱤ ᱟᱹᱰᱤ ᱢᱚᱸᱡᱽ ᱟᱹᱰᱤ ᱡᱟᱠ ᱛᱮᱞᱮ ᱢᱟᱱᱟᱣ ᱜᱮᱭᱟ ᱪᱮᱫᱟᱜ ᱥᱮ ᱠᱟᱛᱷᱟ ᱨᱮᱜᱮ ᱦᱮᱱᱟᱜᱼᱟ ᱦᱟᱹᱛᱤ ᱞᱮᱠᱷᱟᱱ ᱥᱚᱦᱚᱨᱟᱭ, ᱦᱳᱭᱥᱮ ᱟᱨ ᱛᱟᱦᱚᱞᱮ ᱟᱫᱚ ᱟᱞᱮ ᱫᱚ ᱥᱚᱦᱚᱨᱟᱭ ᱫᱚ ᱯᱮ ᱫᱤᱱ ᱞᱮᱮ ᱢᱟᱱᱟᱣ ᱜᱮᱭᱟ, ᱡᱟᱦᱟᱸ ᱟᱨ ᱯᱳᱭᱞᱳ ᱫᱤᱱ ᱦᱤᱞᱳᱜ ᱫᱚ ᱦᱩᱭᱩᱜ ᱠᱟᱱ ᱛᱟᱞᱮᱭᱟ ᱡᱟᱦᱟᱸ ᱤᱭᱟᱹ ᱱᱚᱣᱟ ᱡᱟᱜᱟᱱᱟ ᱠᱚᱣᱟᱞᱮ ᱰᱟᱝᱨᱤ ᱠᱚ ᱜᱟᱹᱭ ᱠᱚ ᱦᱮᱸᱥᱮ, ᱟᱠᱚ ᱜᱚᱲᱟ ᱪᱟᱞᱟᱣ ᱠᱟᱛᱮᱜ ᱥᱮᱨᱮᱧ ᱟᱠᱚᱣᱟᱞᱮ ᱨᱩᱣ ᱟᱠᱚᱣᱟᱞᱮ ᱦᱳᱭᱥᱮ,
ᱦᱩᱸ
ᱫᱚ ᱟᱫᱚᱞᱮ ᱡᱟᱜᱟᱱᱟ ᱠᱚᱣᱟ ᱜᱚᱴᱟ ᱟᱹᱛᱩᱳ ᱜᱚᱴᱟ ᱟ ᱫᱷᱟᱨᱮ ᱯᱟᱥᱮ ᱛᱚ, ᱜᱚᱴᱟ ᱞᱮ ᱪᱟᱱᱟᱱᱟᱢᱠᱚᱣᱟ, ᱢᱟᱱᱮ, ᱥᱩᱨ ᱯᱟᱥᱮᱛ ᱟᱹᱛᱩ ᱠᱚ ᱦᱳᱭ ᱥᱮ, ᱟᱨ ᱛᱟᱦᱚᱞᱮ, ᱛᱟᱨ ᱫᱚᱥᱟᱨ ᱦᱤᱞᱳᱜ ᱫᱚ, ᱟᱞᱮ, ᱟᱞᱮ ᱫᱚᱞᱮ, ᱵᱤᱥᱟᱢ ᱠᱚᱣᱟ ᱾
ᱟᱪᱪᱷᱟ, ᱡᱤᱨᱟᱹᱣ ᱠᱚᱣᱟ ᱯᱮ ᱮᱨᱨ ᱦᱜ
ᱟᱞᱮ ᱫᱚᱞᱮ, ᱡᱤᱨᱟᱹᱣ ᱠᱚᱣᱟ, ᱟᱨ ᱛᱟᱦᱞᱮ, ᱚᱱᱟ ᱡᱤᱨᱟᱹᱣ ᱯᱚᱨᱮᱨ, ᱫᱤᱱ ᱟᱼ ᱡᱤᱨᱟᱹᱣ ᱯᱚᱨᱮᱨ ᱫᱤᱱ ᱫᱚ, ᱟᱫᱚ, ᱛᱟᱦᱞᱮ ᱚᱱᱟ ᱦᱤᱞᱳᱜ ᱜᱮ, ᱟᱫᱚ, ᱠᱷᱩᱱᱴᱟᱹᱣ ᱫᱚ ᱾ ᱦᱚᱭ ᱥᱮ, ᱚᱱᱟ ᱦᱤᱞᱳᱜ ᱜᱮ ᱚᱱᱟ ᱦᱤᱞᱳᱜ ᱜᱮ, ᱰᱟᱝᱨᱤ ᱠᱚ, ᱜᱟᱹᱭ ᱠᱚᱞᱮ, ᱥᱟᱡᱟᱣ ᱠᱚᱣᱟ, ᱢᱟᱱᱮ ᱥᱟ ᱠᱟᱣ, ᱠᱚᱣᱟᱞᱮ, ᱦᱚᱭ ᱥᱮ, ᱟᱵᱩᱣᱟᱜ, ᱪᱮᱫᱟᱜ? ᱯᱟᱭᱨᱟ ᱟᱵᱩᱜ ᱥᱟᱯᱷᱟ ᱠᱟᱛᱮᱫ, ᱱᱚᱠᱥᱷᱟ ᱠᱚᱞᱮ, ᱟᱸᱠᱟᱸᱠᱟᱣ ᱟᱠᱚᱣᱟ, ᱟᱨ ᱡᱚᱢ ᱦᱚᱪᱚ ᱠᱚᱣᱟ ᱞᱮ ᱾ ᱢᱟᱱᱮ, ᱯᱤᱴᱷᱟᱹ ᱠᱚ, ᱟᱨ ᱛᱟᱨᱯᱚᱨ ᱠᱷᱩᱱᱴᱟᱹᱣ ᱠᱚ, ᱦᱩᱭᱩᱜ ᱜᱮᱭᱟ ᱾ ᱟᱫᱚ, ᱛᱟᱨ, ᱥᱚᱝ ᱜᱮᱞᱮ
ᱟᱪᱪᱷᱟ, ᱵᱚᱠᱚᱧ ᱟᱞᱮ ᱥᱮᱱ ᱦᱚᱸ, ᱚᱱᱠᱟᱜ ᱜᱮ, ᱟᱹᱰᱤ ᱮᱼ ᱨᱚᱢᱚᱡᱽ ᱨᱟᱹᱥᱠᱟᱹ ᱠᱟᱹ ᱦᱟᱛᱮᱫ ᱜᱮ, ᱟᱞᱮ ᱦᱚᱸ, ᱥᱚᱦᱚᱨᱟᱭ ᱯᱚᱨᱚᱵᱽ ᱫᱚᱞᱮ, ᱢᱟᱱᱟᱣ ᱜᱮᱭᱟ ᱾ ᱠᱟᱛᱷᱟ ᱨᱮᱜᱮ, ᱢᱮᱱᱟᱜ ᱛᱟᱵᱚᱱᱟ, ᱦᱟᱹᱛᱤ ᱞᱮᱠᱟᱱ ᱥᱚᱦᱨᱟᱭ ᱾ ᱦᱮᱸ, ᱟᱵᱚᱣᱟᱜ ᱯᱟᱨᱟᱵᱽ ᱯᱩᱱᱟᱹᱭ ᱠᱚ, ᱢᱩᱫᱽᱨᱮ ᱡᱚᱛᱚ ᱠᱷᱚᱱ, ᱢᱟᱨᱟᱝ ᱯᱚᱨᱚᱵᱽ ᱫᱚ, ᱦᱩᱭᱩᱜ ᱠᱟᱱ ᱛᱟᱵᱚᱱᱟ, ᱥᱚᱦᱨᱟᱭ ᱯᱚᱨᱚᱵᱽ, ᱦᱮᱸ, ᱟᱵ ᱟᱵᱚ, ᱨᱟᱹᱥᱠᱟᱹ ᱥᱟᱞᱟᱜ, ᱥᱟᱞᱟᱜ ᱛᱮ, ᱟᱵᱚ, ᱮᱸᱼ ᱟᱵᱚ ᱡᱟᱦᱟᱸᱭ, ᱠᱟᱢ ᱪᱟᱥ ᱠᱟᱹᱢᱤ ᱨᱮᱠᱚ, ᱜᱚᱲᱚ ᱟᱵᱚᱱ ᱠᱟᱱᱟ, ᱰᱟᱝᱨᱤ ᱠᱚᱦᱚᱸ, ᱵᱚᱱ ᱨᱟᱹᱥᱠᱟᱹ ᱦᱚᱪᱚ ᱭᱮᱫ ᱠᱚᱣᱟ, ᱮᱱ ᱦᱤᱞᱳᱜ ᱫᱚ ᱟᱞᱮ ᱦᱚᱸ, ᱠᱷᱩᱱᱴᱟᱹᱣ ᱠᱚ ᱜᱮᱭᱟ ᱞᱮ, ᱰᱟᱹᱝᱨᱤ ᱠᱚᱫᱚ, ᱟᱹᱰᱤ ᱨᱟᱹᱥᱠᱟᱹ ᱜᱮ ᱾ ᱟᱫᱚ, ᱵᱚᱠᱚᱧ, ᱟᱯᱮ ᱥᱮᱱ ᱦᱚᱸ, ᱰᱟᱝᱨᱤ ᱠᱚᱫᱚ ᱯᱮ ᱠᱷᱩᱱᱴᱟᱹᱣ ᱠᱚ ᱜᱮᱭᱟ, ᱛᱟᱦᱚᱞᱮ ᱠᱷᱟᱱ?
ᱠᱷᱩᱱᱴᱟᱹᱣ ᱦᱚᱸᱞᱮ, ᱠᱷᱩᱱᱴᱟᱹᱣ ᱠᱚ, ᱜᱮᱭᱟ ᱾ ᱟᱫᱚ ᱟᱱᱮ, ᱮᱠᱷᱚᱱ ᱫᱚ, ᱢᱟᱱᱮ ᱠᱷᱩᱵ ᱠᱚᱢ ᱜᱚᱫ ᱟᱠᱟᱱᱟ, ᱮᱠᱷᱚᱱ ᱫᱚ ᱚᱱᱠᱟ ᱠᱷᱩᱱᱴᱟᱣ ᱵᱟᱝ ᱦᱩᱭᱩᱜ ᱠᱟᱱᱟ, ᱞᱟᱦᱟ ᱞᱮᱠᱟ ᱫᱚ ᱦᱮᱸ, ᱟᱹᱰᱤ ᱜᱟᱱ ᱜᱮ ᱠᱚᱢ ᱢᱟᱱᱮ, ᱤᱭᱟᱹ, ᱠᱚ ᱪᱟᱵᱟᱜᱼᱟ ᱟᱹᱛᱩ ᱠᱚᱨᱮ, ᱯᱟᱪᱮ ᱟᱹᱛᱩ ᱠᱚᱨᱮ, ᱠᱷᱩᱵ ᱠᱚᱢ ᱟᱠᱟᱱᱟ ᱾ ᱟᱭᱥᱮ ᱟᱭᱥᱮ, ᱟᱹᱰᱤ ᱧᱮᱞᱚᱜ ᱠᱟᱱᱟ ᱡᱮ, ᱦᱚᱭ ᱛᱳ ᱢᱤᱫᱴᱟᱝ, ᱟᱛᱳ ᱨᱮ ᱩᱡᱚ ᱠᱷᱩᱵ ᱵᱚᱲᱚ ᱡᱳᱨ ᱢᱟᱱᱮ, ᱯᱟᱸᱪ ᱴᱤ ᱜᱟᱱ, ᱰᱟᱝᱨᱤ ᱠᱚ, ᱠᱷᱩᱱᱴᱟᱹᱣ ᱠᱚᱣᱟ, ᱵᱤᱥᱤ ᱫᱚ ᱵᱟᱝ, ᱚᱱᱟ ᱦᱚ ᱮᱻ ᱯᱟᱸᱪ ᱴᱤ ᱢᱚᱫᱽᱫᱷᱮᱨᱮ, ᱦᱚ ᱦᱳᱭ ᱛᱚ, ᱯᱮᱭᱟ ᱦᱚᱸ ᱦᱩᱭ ᱫᱟᱲᱮᱭᱟᱜᱼᱟ, ᱵᱟᱨᱭᱟ ᱦᱚᱸ, ᱦᱩᱭ ᱫᱟᱲᱮᱭᱟᱜᱼᱟ ᱾ ᱚᱱᱮ, ᱚᱝᱠᱟ
ᱟᱞᱮ ᱫᱚ ᱦᱟᱸᱜ, ᱵᱚᱠᱚᱧ, ᱟᱫᱚ ᱦᱟᱸᱜ, ᱟᱞᱮ ᱫᱚ ᱥᱟᱹᱨᱫᱤ ᱢᱟᱦᱟ, ᱦᱤᱞᱳᱜ ᱫᱚ ᱦᱟᱸᱜ, ᱠᱷᱩᱱᱴᱟᱹᱣ ᱠᱚᱣᱟ ᱞᱮ ᱦᱟᱸᱜ, ᱠᱷᱩᱱᱴᱟᱹᱣ ᱢᱟᱦᱟ ᱦᱤᱞᱳᱜ ᱫᱚ ᱦᱟᱸᱜ ᱡᱟᱦᱟᱸ
ᱦᱩᱸᱻ ᱾
ᱴᱷᱤᱠ, ᱜᱮᱭᱟ ᱚᱱᱟ ᱫᱚ ᱦᱟᱸᱜ, ᱥᱟᱸᱻᱟᱸᱻ ᱾ ᱥᱟᱸᱜᱮ ᱧᱚᱜ, ᱰᱟᱹᱟᱝᱨᱤ ᱜᱮᱞᱮ, ᱠᱷᱩᱱᱴᱟᱹᱣ ᱠᱚ ᱜᱮᱭᱟ, ᱟᱞᱮ ᱫᱚ ᱥᱟᱱᱟᱢ ᱦᱚᱲ ᱜᱮ, ᱵᱚᱦᱚᱜ ᱛᱚᱞ ᱠᱚ, ᱜᱮ ᱛᱟᱠᱚᱣᱟ, ᱰᱟᱝᱨᱤ, ᱟᱨ, ᱟᱛᱳ ᱨᱮᱦᱚᱸ, ᱰᱟᱝᱨᱤ ᱟᱠᱚᱫᱚ, ᱰᱷᱮᱨ ᱜᱮ, ᱦᱮᱱᱟᱜ ᱠᱚᱣᱟ ᱛᱚ, ᱚᱻ, ᱚᱲᱟᱜ ᱚᱲᱟᱜ, ᱡᱚᱛᱚ ᱚᱲᱟᱜ ᱨᱮᱜᱮ, ᱦᱮᱱᱟᱜ ᱠᱚ ᱜᱮᱭᱟ, ᱚᱱᱠᱟ ᱰᱟᱝᱨᱤ ᱠᱚ ᱟᱨ, ᱟᱞᱮ ᱫᱚ ᱚᱱᱟᱛᱮ, ᱵᱟᱨ ᱢᱟᱦᱟ ᱡᱟᱠ ᱞᱮ, ᱠᱷᱩᱱᱴᱟᱹᱣ ᱠᱚᱣᱟ, ᱟᱞᱮ ᱫᱚ ᱾
ᱪᱮᱻᱜ ᱾
ᱦᱮᱸᱻ, ᱵᱟᱨ ᱢᱟᱦᱟ ᱠᱷᱟᱡ, ᱰᱟᱝᱨᱤ ᱞᱮ ᱠᱷᱩᱱᱴᱟᱹᱣ, ᱠᱚᱣᱟ, ᱟᱸᱻ ᱟᱨ ᱥᱟᱹᱨᱫᱤ ᱦᱤᱞᱳᱜ ᱫᱚ, ᱦᱟᱸᱻ ᱚᱱᱟ ᱫᱚ ᱦᱟᱸᱜ, ᱢᱟᱫ ᱴᱟᱺᱰᱤ ᱨᱮᱞᱮ, ᱚᱸᱰᱮ ᱫᱚ ᱦᱟᱸᱜ, ᱞᱮ ᱠᱷᱩᱱᱴᱟᱹᱣ ᱠᱚᱣᱟ, ᱟᱨ ᱫᱚᱥᱟᱨ ᱦᱤᱞᱳᱜ ᱡᱟᱦᱟᱸ ᱦᱟᱸᱜ ᱵᱩᱲᱦᱤ, ᱵᱟᱸᱫᱽᱱᱟ ᱦᱟᱸᱜ, ᱟᱞᱮ ᱫᱚ ᱞᱮ, ᱞᱟᱹᱭᱟ ᱦᱟᱸᱜ,, ᱮᱱᱦᱤᱞᱳᱜ ᱫᱚ, ᱟᱫᱚ ᱦᱟᱸᱜ ᱟᱹᱛᱩ ᱨᱮᱱᱟᱜ ᱠᱩᱞᱤ ᱠᱩᱞᱤ ᱛᱮ ᱦᱟᱸᱜ ᱪᱷᱟᱴ ᱠᱟ ᱪᱷᱟᱴᱠᱟ ᱚᱝᱠᱟ ᱞᱮ ᱠᱷᱩᱱᱴᱟᱹᱣ ᱠᱚᱣᱟ ᱰᱟᱝᱨᱤ ᱠᱚ, ᱠᱟᱰᱟ ᱠᱚ ᱚᱸᱰᱮ ᱠᱚ ᱛᱚᱞ ᱠᱚᱣᱟ᱾ ᱟᱨ ᱚᱱᱟ ᱵᱩᱲᱤ ᱵᱟᱸᱫᱽᱱᱟ ᱨᱮ ᱚᱝᱠᱟ ᱞᱮ ᱠᱷᱩᱱᱴᱟᱹᱣ ᱠᱚᱣᱟ᱾ ᱟᱫᱚ ᱵᱚ, ᱵᱚᱠᱚᱧ ᱟᱯᱮ ᱥᱮᱫ ᱫᱚ ᱱᱚᱝᱠᱟ ᱧᱮᱞᱚᱜ ᱠᱟᱱᱟ ᱥᱮ ᱵᱟᱝᱟ ᱱᱮᱛᱟᱨ ᱫᱚ?
ᱪᱮᱫ ᱚᱱᱟ ᱠᱷᱩᱱᱴᱟᱹᱣ?
ᱦᱮᱸ᱾
ᱠᱷᱩᱱᱴᱟᱹᱣ ᱠᱚᱫᱚ ᱚᱱᱠᱟ ᱫᱚ ᱵᱟᱝ, ᱟᱹᱰᱤ ᱜᱮ ᱠᱚᱢ ᱪᱟᱵᱟ ᱟᱠᱟᱱᱟ᱾ ᱯᱨᱟᱭ ᱪᱟᱵᱟ ᱞᱮᱠᱟ ᱜᱮ ᱪᱮᱫᱟᱜ ᱥᱮ, ᱦᱳᱭ᱾ ᱢᱟᱱᱮ ᱚᱱᱠᱟ ᱫᱚ ᱠᱷᱩᱱᱴᱟᱹᱣ ᱠᱚᱦᱚᱸ ᱵᱟᱝ ᱦᱩᱭᱩᱜ ᱜᱮᱭᱟ ᱠᱷᱩᱱᱴᱟᱹᱣ ᱠᱚ ᱵᱟᱠᱚ ᱛᱚᱞ ᱠᱮᱭᱟ, ᱟᱨ ᱚᱱᱟ ᱠᱷᱩᱱᱴᱟᱹᱣ ᱦᱚᱲ ᱦᱚᱸ ᱚᱝᱠᱟ ᱫᱚ ᱵᱟᱹᱱᱩᱜ ᱟᱨ ᱡᱟᱦᱟᱸᱭ ᱠᱚ ᱦᱮᱸ, ᱨᱩᱤᱥᱠᱟ ᱧᱚᱜ ᱦᱚᱲ ᱠᱚ ᱴᱟᱢᱟᱠ ᱨᱩ ᱠᱚᱫᱚ ᱦᱮᱱᱟᱜ ᱠᱚᱣᱟ, ᱩᱝᱠᱩ ᱦᱮᱸ, ᱡᱟᱦᱟᱸ ᱟᱵᱚ ᱦᱟᱨᱛᱟ ᱠᱚᱣᱟᱛᱮ ᱡᱟᱦᱟᱸ ᱟᱹᱰᱤ ᱥᱳᱩᱨ ᱛᱮᱠᱚ ᱟᱹᱪᱩᱨᱟ ᱵᱟᱲᱟᱜ-ᱟ ᱚᱱᱠᱟᱱ ᱦᱚᱲ ᱠᱚᱫᱚ ᱵᱟᱱᱩᱜ ᱠᱚᱣᱟ᱾
ᱟᱪᱪᱷᱟ ᱟᱪᱪᱷᱟ ᱵᱚᱠᱚᱧ᱾ ᱟᱨ ᱛᱟᱦᱞᱮ ᱥᱚᱦᱨᱟᱭ ᱫᱚ ᱟᱯᱮ ᱫᱚ ᱥᱚᱦᱨᱟᱭ ᱪᱟᱸᱫᱚ ᱨᱮᱜᱮᱯᱮ ᱥᱚᱦᱨᱟᱭᱚᱜ ᱠᱟᱱᱟ ᱥᱮ ᱯᱩᱥ ᱵᱚᱸᱜᱟ ᱯᱮ ᱥᱚᱦᱨᱟᱭᱚᱜ ᱠᱟᱱᱟ ᱟᱹᱰᱤ ᱜᱟᱱ ᱴᱚᱴᱷᱟᱨᱮ ᱧᱮᱞᱚᱜ ᱠᱟᱱᱟ ᱡᱮ ᱵᱟᱝᱟ ᱦᱮᱸ, ᱯᱩᱥ ᱵᱚᱸᱜᱟ ᱠᱚ ᱥᱚᱦᱨᱟᱭᱚᱜ ᱠᱟᱱᱟ, ᱟᱹᱰᱤᱜᱟᱱ ᱴᱚᱴᱷᱟ ᱨᱮᱫᱚ ᱧᱮᱞᱚᱜ ᱠᱟᱱᱟ ᱦᱮᱸ, ᱱᱚᱣᱟ ᱥᱚᱦᱨᱟᱭ ᱪᱟᱸᱫᱚ ᱨᱮᱜᱮ ᱠᱚ ᱥᱚᱦᱨᱟᱭᱚᱜ ᱠᱟᱱᱟ᱾
ᱚᱱᱟ ᱟᱞᱮ ᱫᱚ ᱢᱟᱱᱮ ᱤᱭᱟᱹ ᱨᱮᱜᱮ᱾ ᱢᱟᱱᱮ, ᱥᱚᱦᱨᱟᱭ ᱵᱚᱸᱜᱟ ᱨᱮᱜᱮᱞᱮ ᱥᱚᱦᱨᱟᱭᱚᱜ ᱠᱟᱱᱟ ᱟᱞᱮ ᱫᱚ᱾ ᱟᱫᱚ ᱛᱟᱦᱞᱮ ᱟᱯᱮ ᱫᱚ, ᱟᱯᱮ ᱫᱚ ᱪᱮᱫ ᱞᱮᱠᱟ?
ᱟᱞᱮ ᱦᱚᱸ ᱥᱚᱦᱨᱟᱭ ᱵᱚᱸᱜᱟ ᱨᱮᱜᱮ ᱦᱟᱸᱜ ᱞᱮ ᱥᱚᱦᱨᱟᱭᱚᱜ ᱠᱟᱱᱟ ᱥᱚᱦᱨᱟᱭ ᱫᱚ ᱟᱫᱚ, ᱚ, ᱵᱟᱰᱟᱭ ᱜᱮᱭᱟᱢ ᱥᱮ ᱵᱟᱝᱟ ᱱᱚᱣᱟ ᱪᱮᱫ ᱠᱷᱟᱹᱛᱤᱨ ᱛᱮ ᱯᱩᱥ ᱵᱚᱸᱜᱟ ᱨᱮᱠᱚ ᱥᱚᱦᱨᱟᱭᱚᱜ ᱠᱟᱱᱟ ᱟᱹᱰᱤ ᱜᱟᱱ ᱱᱚᱜ-ᱚᱱᱟ᱾ ᱟᱻ ᱥᱟᱱᱛᱟᱞ ᱯᱚᱨᱜᱚᱱᱟ ᱚᱱᱟ ᱴᱚᱴᱷᱟ ᱠᱚᱨᱮᱜ ᱫᱚ ᱴᱷᱤᱠ ᱰᱩᱢᱠᱟᱹ, ᱰᱩᱢᱠᱟᱹ ᱚᱱᱟ ᱥᱟᱭᱤᱰ ᱠᱚᱨᱮᱜ ᱫᱚ ᱦᱮᱸ᱾ ᱪᱮᱫ ᱠᱷᱟᱹᱛᱤᱨ ᱛᱮᱠᱚ ᱯᱩᱥ ᱵᱚᱸᱜᱟ ᱨᱮᱠᱚ ᱥᱚᱦᱨᱟᱭᱚᱜ ᱠᱟᱱᱟ ᱵᱟᱰᱟᱭ ᱜᱮᱭᱟᱢ ᱥᱮ ᱵᱟᱝᱟ?
ᱵᱟᱝ ᱚᱱᱟ ᱫᱚ ᱵᱟᱹᱧ ᱵᱟᱲᱟᱭᱟ ᱛᱟᱦᱞᱮ ᱫᱟᱫᱟ, ᱛᱟᱦᱞᱮ ᱟᱢᱜᱮᱢ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜ-ᱟ᱾ ᱛᱟᱦᱞᱮ ᱞᱮ ᱞᱟᱹᱭ ᱞᱟᱹᱭ ᱠᱷᱟᱱᱮᱢ᱾
ᱟᱫᱚ ᱦᱟᱸᱜ, ᱦᱮᱸ ᱟᱵᱚ ᱫᱚ ᱦᱟᱸᱜ ᱥᱚᱦᱨᱟᱭ ᱪᱟᱸᱫᱚ ᱨᱮᱜᱮ ᱥᱚᱦᱨᱟᱭ ᱫᱚ ᱡᱚᱛᱷᱟᱛ ᱛᱟᱵᱚᱱᱟ᱾ ᱦᱮᱸ ᱢᱮᱱᱠᱷᱟᱱ ᱟᱹᱰᱤᱜᱟᱱ ᱴᱚᱴᱷᱟᱨᱮ ᱧᱮᱞᱚᱜ ᱠᱟᱱᱟ, ᱯᱩᱥ ᱵᱚᱸᱜᱟ ᱠᱚ ᱥᱚᱦᱨᱟᱭᱚᱜ ᱠᱟᱱᱟ, ᱚᱱᱟ ᱫᱚ ᱦᱟᱱᱮ ᱦᱮᱸ᱾ ᱯᱩᱥ ᱵᱚᱸᱜᱟ ᱥᱚᱦᱨᱟᱭ ᱨᱮᱱᱟᱜ ᱠᱟᱛᱷᱟ ᱫᱚ ᱦᱟᱱᱮ᱾ ᱡᱚᱠᱷᱚᱱ ᱟᱴᱷᱨᱚᱥᱚ ᱯᱚᱧᱪᱟᱱᱚ ᱥᱟᱞᱨᱮ ᱦᱩᱞ ᱦᱩᱭ ᱞᱮᱱ ᱛᱟᱦᱮᱸᱫ᱾ ᱚᱱᱟ ᱦᱩᱞ ᱠᱚ ᱠᱷᱟᱹᱛᱤᱨ ᱛᱮᱜᱮ ᱚᱸᱰᱮ ᱫᱚ ᱢᱟᱨᱥᱟᱞ ᱞᱚ ᱞᱟᱹᱜᱩ ᱞᱮᱱ ᱛᱟᱦᱮᱸᱜ, ᱩᱱ ᱚᱠᱛᱚ ᱦᱩᱞ ᱨᱮᱱᱟᱜ ᱫᱚᱞᱟᱫᱚᱞᱤ ᱠᱷᱟᱹᱛᱤᱨ ᱛᱮᱜᱮ ᱟᱫᱚ ᱩᱝᱠᱩ ᱫᱚ ᱵᱟᱠᱚ ᱥᱚᱦᱨᱟᱭ ᱫᱟᱲᱮᱭᱟᱜ ᱛᱟᱦᱮᱸᱫ ᱚᱱᱟ ᱠᱷᱟᱹᱛᱤᱨ ᱛᱮ ᱦᱩᱞ ᱠᱚ ᱪᱟᱵᱟ ᱠᱟᱛᱮᱫ ᱟᱫᱚ ᱚᱱᱛᱮ ᱨᱤᱱ᱾ ᱟᱵᱚ ᱦᱚᱲ ᱦᱚᱯᱚᱱ ᱫᱚ ᱯᱩᱥ ᱵᱚᱸᱜᱟ ᱠᱚ ᱥᱚᱦᱨᱟᱭ ᱞᱮᱱ ᱛᱟᱦᱮᱸᱫ, ᱚᱱᱟᱜᱮ ᱟᱫᱚ ᱱᱮᱛᱟᱨ ᱦᱚᱸᱠᱚ ᱦᱚᱸ, ᱚᱝᱠᱟ ᱜᱮᱠᱚ ᱥᱚᱦᱨᱟᱭ ᱦᱤᱡᱩᱜ ᱠᱟᱱᱟ ᱩᱝᱠᱩ ᱫᱚ᱾ ᱠᱤᱱᱛᱩ ᱟᱵᱚ ᱫᱚ ᱥᱚᱦᱨᱟᱭ ᱪᱟᱸᱫᱳ ᱜᱮ ᱥᱚᱦᱨᱟᱭ ᱞᱮᱠᱷᱟᱱ ᱵᱚᱱ, ᱟᱹᱰᱤ ᱜᱟᱱ ᱜᱮ ᱡᱚᱛᱷᱟ ᱠᱚᱜ-ᱟ᱾
ᱦᱳᱭ ᱦᱳᱭ᱾
ᱱᱚᱣᱟ ᱠᱟᱛᱷᱟ ᱫᱚ ᱛᱟᱦᱞᱮ ᱵᱟᱢ ᱟᱸᱡᱚᱢ ᱞᱮᱫ ᱛᱟᱦᱮᱸᱜ-ᱟ?
ᱵᱟᱝ ᱱᱤᱭᱟᱹ ᱠᱚ ᱫᱚ ᱵᱟᱹᱧ ᱟᱸᱚᱢ ᱞᱮᱫ ᱛᱟᱦᱮᱸᱜ-ᱟ, ᱟᱢ ᱴᱷᱮᱱ ᱠᱷᱚᱱ ᱱᱚᱣᱟ ᱟᱸᱡᱚᱢ ᱠᱤᱫᱟᱹᱧ ᱟᱹᱰᱤ ᱵᱷᱟᱜᱤᱧ ᱵᱩᱡᱽ ᱠᱮᱜ-ᱟ᱾ ᱦᱮᱸᱜᱮ ᱱᱚᱜ-ᱚ ᱱᱚᱣᱟ ᱠᱚ ᱠᱟᱛᱷᱟ ᱠᱚ ᱱᱚᱣᱟ ᱠᱚ ᱤᱱᱯᱷᱚᱨᱢᱮᱥᱚᱱ ᱮᱢ ᱮᱢᱟ ᱫᱤᱧᱟᱹ᱾
ᱦᱩᱸ ᱛᱟᱯᱚᱨᱮ ᱛᱟᱦᱚᱞᱮ ᱮᱱᱮᱡ ᱥᱮᱨᱮᱧ ᱠᱚᱫᱚ ᱨᱩ ᱠᱚᱫᱚ ᱵᱷᱟᱜᱮ ᱜᱮᱢ ᱵᱟᱰᱟᱭ ᱜᱮᱭᱟ᱾
ᱦᱮᱸ ᱨᱩ ᱠᱚᱫᱚ ᱴᱩᱠ ᱴᱟᱠ ᱤᱧ ᱵᱟᱰᱟᱭᱟ ᱟᱨᱠᱤ ᱠᱷᱩᱵ ᱮᱠᱴᱟ ᱦᱚᱸ ᱵᱟᱹᱧ ᱵᱟᱲᱟᱭᱟ᱾ ᱮᱢᱱᱤ ᱡᱩᱫᱤ ᱵᱟᱰᱟᱭ ᱦᱚᱲ ᱠᱚᱠᱚ ᱛᱟᱦᱮᱱᱟ ᱚᱱᱠᱟ ᱜᱚᱲᱚ ᱥᱚᱯᱚᱦᱚᱫ ᱞᱮᱠᱟ ᱫᱚ ᱨᱩ ᱠᱚᱫᱚ ᱜᱟᱱᱚᱜ ᱜᱮᱭᱟ᱾ ᱟᱨ ᱩᱱᱠᱩ ᱵᱟᱲᱟᱭ ᱦᱚᱲ ᱠᱚ ᱡᱩᱫᱤ ᱵᱟᱠᱚ ᱛᱟᱦᱮᱱᱟ ᱩᱱ ᱫᱚ ᱢᱟᱱᱮ ᱠᱟᱹᱡ ᱮᱴᱠᱮᱴᱚᱬᱮ ᱦᱩᱭᱩᱜᱼᱟ ᱟᱨᱠᱤ ᱦᱳᱭ
ᱟᱪᱪᱷᱟ ᱚᱱᱟᱜᱮ ᱮᱱᱮᱡ ᱥᱮᱨᱮᱧ ᱨᱩ ᱠᱚᱦᱚᱸ ᱥᱮᱬᱟ ᱫᱚ ᱟᱹᱰᱤ ᱵᱷᱟᱹᱜᱤᱭᱟ ᱟᱵᱚᱣᱟᱜ ᱥᱮᱨᱣᱟ ᱨᱮᱭᱟᱜ ᱡᱟᱦᱟᱸ ᱞᱟᱭᱼᱞᱟᱠᱪᱟᱨ ᱮᱱᱮᱡ ᱥᱮᱨᱮᱧ ᱠᱚᱸ ᱦᱮᱱᱟᱜ ᱠᱟᱱᱟ ᱧᱮᱞᱚᱜ ᱠᱟᱱᱟ ᱵᱟᱹᱭ ᱵᱟᱹᱭᱛᱮ ᱟᱫ ᱤᱫᱤᱜ ᱠᱟᱱᱟ᱾ ᱦᱮᱸ ᱟᱫ ᱢᱟᱞᱚᱴ ᱤᱫᱤᱜ ᱠᱟᱱᱟ ᱚᱱᱟ ᱠᱚ ᱟᱵᱚ ᱦᱚᱸ ᱵᱟᱧᱪᱟᱣ ᱫᱚᱦᱚ ᱦᱩᱭᱩᱜ ᱛᱟᱵᱚᱱᱟ ᱚᱱᱟ ᱠᱷᱟᱹᱛᱤᱨ ᱛᱮ ᱮᱱᱮᱡ ᱥᱮᱨᱮᱧ ᱠᱚᱦᱚᱸ ᱚ ᱥᱮᱬᱟ ᱦᱩᱭᱩᱜᱼᱟ᱾ ᱨᱩ ᱠᱚᱦᱚᱸ ᱥᱮᱬᱟ ᱦᱩᱭᱩᱜᱼᱟ ᱟᱵᱚᱣᱟᱜ ᱡᱟᱦᱟᱸ ᱨᱩ ᱨᱩ ᱥᱟᱯᱟᱵ ᱠᱚ ᱦᱮᱱᱟᱜ ᱠᱟᱜᱼ ᱟ᱾ ᱚᱱᱟ ᱠᱚᱦᱚᱸ ᱟᱵᱚ ᱦᱚᱸ ᱡᱤᱭᱟᱹᱲ ᱫᱚᱦᱚ ᱦᱩᱭᱩᱜ ᱛᱟᱵᱚᱱᱟ ᱵᱟᱵᱚᱱ ᱰᱷᱤᱞᱟᱹᱣ ᱜᱤᱲᱤᱭᱟ ᱦᱩᱸ᱾
ᱟᱹᱰᱤᱜᱟᱱ ᱡᱟᱭᱜᱟ ᱨᱮ ᱧᱮᱞᱚᱜ ᱠᱟᱱᱟ ᱡᱮ ᱵᱟᱝᱼᱟ ᱱᱤᱛᱳᱜ ᱫᱚ ᱛᱩᱢᱫᱟᱜ ᱴᱟᱢᱟᱠ ᱠᱚᱦᱚᱸ ᱵᱟᱹᱱᱩᱜ ᱠᱟᱜᱼᱟ ᱨᱮᱜᱽᱲᱟ ᱠᱟ ᱦᱚᱸ ᱵᱟᱹᱱᱩᱜ ᱠᱟᱜᱼᱟ᱾ ᱡᱩᱫᱤ ᱚ ᱦᱮᱱᱟᱜ ᱠᱷᱟᱜ ᱠᱷᱟᱱ ᱫᱚ ᱰᱷᱤᱞᱟᱹᱣ ᱠᱟᱜᱼᱟ ᱰᱷᱤᱞᱟᱹᱣ ᱛᱮ ᱦᱮᱸ ᱡᱚᱢ ᱵᱷᱩᱜᱟᱹᱜ ᱪᱟᱵᱟ ᱠᱟᱜ ᱟᱠᱚ ᱦᱩᱛᱤ ᱪᱟᱭᱟᱠᱚ ᱦᱩᱸ᱾
ᱟᱪᱪᱷᱟ ᱟᱪᱪᱷᱟ
ᱟᱫᱚ ᱵᱚᱠᱚᱧ ᱟᱯᱮᱮᱥᱮᱫ ᱫᱚ ᱛᱟᱦᱚᱞᱮ ᱠᱷᱟᱱ ᱛᱩᱢᱫᱟᱜ ᱴᱟᱢᱟᱠᱫᱚ ᱱᱮᱛᱟᱨ ᱦᱚᱸ ᱡᱤᱭᱟᱹᱲ ᱢᱮᱱᱟᱜ ᱜᱮᱭᱟ ᱛᱚ?
ᱦᱮᱸ ᱛᱩᱢᱟᱜ ᱴᱟᱢᱟᱠ ᱠᱚᱫᱚ ᱡᱤᱭᱟ. ᱲ ᱦᱮᱱᱟᱜ ᱠᱟᱫᱟ ᱟᱨ ᱛᱩᱢᱫᱟᱜ ᱴᱟᱢᱟᱠ ᱫᱚ ᱟᱹᱰᱤ ᱵᱮᱥ ᱡᱚᱛᱚᱱ ᱛᱮᱜᱮᱞᱮ ᱫᱚᱦᱚ ᱠᱟᱜᱼᱟ ᱟᱨ ᱚᱱᱠᱟ ᱟᱫᱚ ᱢᱟᱱᱮ ᱨᱩ ᱵᱟᱲᱟ ᱠᱚᱦᱚᱸ ᱦᱩᱭᱩᱜ ᱜᱮᱭᱟ ᱟᱨ ᱜᱤᱫᱽᱨᱟᱹ ᱠᱚ ᱥᱮᱬᱟ ᱞᱟᱹᱜᱤᱫ ᱦᱚᱸ ᱢᱤᱫ ᱵᱟᱨ ᱫᱤᱱ ᱫᱚᱠᱚ ᱨᱩᱭ ᱜᱮᱭᱟ᱾ ᱢᱟᱱᱮ ᱡᱟᱦᱟᱸ ᱛᱤᱥ ᱠᱚᱨᱮ ᱦᱚᱸ ᱠᱚ ᱨᱩᱭ ᱫᱚᱠᱚ ᱨᱩᱭ ᱜᱮᱭᱟ ᱵᱚᱞᱮ ᱥᱮᱬ ᱞᱟᱹᱜᱤᱫ ᱦᱳᱭ ᱥᱮ᱾
ᱟᱪᱪᱷᱟ ᱟᱹᱰᱤ ᱱᱟᱯᱟᱭ ᱟᱢ ᱥᱟᱞᱟᱜ ᱨᱚᱯᱚᱲ ᱠᱟᱛᱮ ᱟᱹᱰᱤ ᱵᱷᱟᱜᱤ ᱵᱩᱡᱷᱟᱹᱣ ᱱᱟ᱾ ᱦᱮᱸ ᱟᱹᱰᱤ ᱩᱥᱛᱟᱹᱨ ᱠᱟᱛᱷᱟ ᱞᱟᱝ ᱨᱚᱯᱚᱲᱮᱱᱟ᱾
ᱦᱳᱭ ᱦᱳᱭ
ᱚᱱᱠᱟᱜᱮ ᱟᱵᱚᱣᱟᱜ ᱥᱮᱨᱣᱟ ᱨᱮ ᱮᱱᱮᱡ ᱥᱮᱨᱮᱧ ᱠᱚ ᱵᱟᱵᱚᱱ ᱟᱫ ᱦᱚᱪᱚᱣᱟᱜᱼᱟ᱾ ᱟᱵᱚ ᱦᱚᱸᱵᱚᱱ ᱥᱮᱬᱟᱭᱟ ᱦᱟᱯᱲᱟᱢ ᱠᱚ ᱴᱷᱮᱱ ᱠᱷᱚᱱ ᱥᱮᱬᱟ ᱡᱚᱦᱚᱜ ᱟᱵᱚᱱ ᱟᱵᱚ ᱨᱮᱱ ᱜᱤ ᱯᱳ ᱯᱚᱝᱲᱟ ᱠᱚ ᱟᱵᱚᱨᱮᱱ ᱜᱤᱫᱟᱹᱨ ᱯᱤᱫᱟᱹᱨ ᱠᱚ ᱯᱚᱨᱮᱛᱮ ᱟᱵᱩ